ᱦᱮᱞᱳ
ᱦᱮᱸ ᱦᱮᱞᱳ
ᱦᱮᱸ ᱡᱚᱦᱟᱨ ᱜᱮ
ᱦᱮᱸ ᱡᱚᱦᱟᱨ ᱜᱮ
ᱛᱚᱵᱮ ᱪᱮᱫ ᱞᱮᱠᱟ ᱢᱮᱱᱟᱜ ᱵᱟᱲᱟ ᱢᱮᱭᱟ
ᱱᱟᱯᱟᱭ ᱜᱮ ᱟᱢ ᱜᱮᱮ ᱪᱮᱫ ᱞᱮᱠᱟ ᱢᱮᱱᱟᱢᱟ
ᱦᱮᱸ ᱤᱧ ᱦᱚᱸ ᱱᱟᱯᱟᱭ ᱜᱮ ᱢᱤᱱᱟᱹᱧᱟ ᱵᱚᱨᱛᱚᱢᱟᱱ ᱟᱨ ᱟᱯᱮ ᱚᱲᱟᱜ ᱨᱮᱱ ᱥᱟᱶᱛᱮ ᱜᱚᱜᱚ ᱵᱟᱵᱟ ᱵᱚᱭᱦᱟ ᱢᱤᱥᱨᱟ ᱠᱚ ᱪᱮᱫ
ᱦᱮᱸ ᱩᱱᱠᱩ ᱦᱚᱸ ᱡᱚᱛᱚ ᱜᱮ ᱢᱮᱱᱟᱜ ᱠᱚᱣᱟ ᱱᱟᱯᱟᱭ ᱜᱮ
ᱟᱪᱪᱷᱟ ᱴᱷᱤᱠᱜᱮᱭᱟ ᱱᱟᱯᱟᱭ ᱜᱮ ᱡᱮᱢᱚᱱ ᱵᱚᱱ ᱛᱟᱦᱮᱱ ᱚᱱᱟᱜᱮ ᱪᱟᱸᱫ ᱵᱟᱵᱟ ᱴᱷᱮᱱ ᱱᱮᱦᱚᱨ ᱛᱟᱦᱮᱱᱟ
ᱦᱮᱸ ᱡᱚᱛᱚ ᱦᱚᱲ
ᱦᱮᱸ ᱛᱚᱵᱮ ᱱᱤᱛᱚᱜ ᱫᱚ ᱪᱮᱫ ᱵᱮᱱ ᱪᱤᱠᱟᱹ ᱵᱟᱲᱟᱭ ᱮᱫᱟ
ᱱᱤᱛᱚᱝ ᱱᱚᱛᱮ ᱥᱚᱵᱡᱤ ᱜᱚᱜ ᱦᱮᱡ ᱦᱩᱭᱞᱱᱟ
ᱟᱪᱪᱷᱟ ᱟᱪᱪᱷᱟ ᱥᱚᱵᱽᱡᱤ ᱠᱚ ᱪᱮᱫ ᱠᱚᱵᱮᱱ ᱪᱮᱫ ᱠᱚᱯᱮ ᱪᱟᱥ ᱵᱟᱲᱟ ᱟᱠᱟᱫᱟ ᱛᱷᱚᱲᱟ ᱠᱟᱹᱴᱤᱡ ᱵᱮᱱ ᱞᱟᱹᱭ ᱪᱮᱫ
ᱥᱚᱵᱽᱡᱤ ᱢᱮᱱᱟᱜᱼᱟ ᱵᱷᱮᱱᱰᱤ ᱢᱮᱱᱟᱜᱼᱟ ᱩᱸ ᱡᱚᱸᱰᱨᱟ ᱢᱮᱱᱟᱜᱼᱟ ᱦᱚᱛᱚᱫ ᱢᱮᱱᱟᱜᱼᱟ ᱠᱚᱸᱰᱦᱷᱟ ᱢᱮᱱᱟᱜᱼᱟ
ᱦ
ᱡᱮᱸᱜᱟ ᱢᱮᱱᱟᱜᱼᱟ
ᱦᱮᱸ
ᱵᱩᱡ ᱫᱟᱲᱮᱭᱟᱜ ᱠᱟᱱ ᱜᱮᱭᱟᱵᱚᱱ ᱛᱚ ᱪᱮᱫ ᱠᱚᱞᱮ ᱢᱮᱛᱟᱜ ᱛᱟᱦᱮᱱᱟ ᱟᱞᱮ ᱥᱮᱫ
ᱦᱮᱸ ᱵᱟᱰᱟᱭ ᱧᱟᱢᱮᱫ ᱠᱟᱱ ᱜᱮᱭᱟᱞᱤᱧ
ᱦᱮᱸᱛᱚ ᱵᱟᱷᱟᱥᱱᱤᱭᱟᱹ ᱠᱚᱜᱮ ᱞᱟᱜᱟᱣ ᱦᱩᱭᱩᱠᱟᱱᱟ ᱟᱨ ᱱᱤᱭᱟᱹ ᱠᱮᱛᱮ ᱟᱨᱚ ᱪᱟᱥ ᱦᱩᱭᱩᱷᱜᱼᱟ ᱦᱟᱸᱜ
ᱦᱮᱸ ᱟᱞᱮ ᱦᱚᱸ ᱟᱞᱮ ᱟᱞᱮ ᱦᱚᱸ ᱟᱚᱱᱟ ᱠᱚᱜᱮᱞᱮ ᱨᱚᱦᱚᱭ ᱵᱟᱲᱟ ᱠᱟᱫᱟ ᱵᱷᱤᱱᱰᱤ ᱠᱚ ᱢᱮᱱᱟᱜᱼᱟ ᱡᱚᱱᱰᱨᱟ ᱠᱚ ᱢᱮᱱᱟᱜᱼᱟ ᱟ ᱜᱷᱟᱸᱝᱜᱽᱨᱟ ᱠᱚ ᱢᱮᱱᱟᱜᱼᱟ ᱠᱩᱸᱫᱽᱨᱤ ᱦᱚᱸ ᱢᱮᱱᱟᱜ ᱜᱮᱭᱟ ᱜᱮᱭᱟ ᱥᱟᱶ ᱥᱟᱶᱛᱮ ᱠᱩᱸᱫᱽᱨᱤ ᱫᱚ ᱠᱤᱪᱷᱩ ᱠᱤᱪᱷᱩ ᱫᱤᱱ ᱞᱟᱦᱟᱟᱞᱮ ᱨᱚᱦᱚᱭ ᱞᱮᱫᱟ ᱯᱟᱥᱮ ᱱᱤᱛᱚᱜ ᱫᱚ ᱵᱟᱹᱱᱩᱜᱼᱟ ᱤᱱᱟᱹ ᱠᱟᱛᱮᱫ ᱛᱟᱦᱮᱨ ᱠᱚ ᱢᱮᱱᱟᱜᱼᱟ ᱤᱱᱟᱹ ᱠᱚᱜᱮ ᱵᱚᱨᱛᱚᱢᱟᱱ ᱢᱮᱱᱟᱜ ᱵᱟᱲᱟ ᱦᱟᱛᱟᱲᱟ
ᱱᱤᱛᱢᱟ ᱦᱩᱲᱩ ᱨᱚᱦᱚᱭ ᱫᱤᱱ ᱦᱮᱡ ᱮᱱᱟ᱾ ᱫᱟᱜ ᱡᱚᱢᱟᱣ ᱵᱟᱲᱟᱣ ᱟᱠᱟᱱᱟ᱾
ᱦᱩᱸ᱾
ᱠᱷᱟᱹᱛᱤᱨ ᱛᱮ ᱢᱟᱱᱮ ᱛᱷᱚᱲᱟ ᱢᱚᱱ ᱠᱚ ᱢᱚᱡᱽ ᱵᱩᱡᱷᱟᱹᱣ ᱵᱟᱲᱟᱜ ᱠᱟᱱᱟ᱾ ᱪᱮᱫᱟᱜ ᱥᱮ ᱥᱤᱡᱟᱹᱱ ᱦᱚᱸ ᱠᱟᱱ ᱛᱟᱵᱚᱱᱟ᱾ ᱟᱨ ᱱᱤᱛᱚᱜ ᱚᱵᱚᱥᱥᱚᱭ ᱫᱟᱜ ᱡᱟᱹᱨᱩᱲ ᱵᱚᱱᱟ᱾ ᱟᱨ ᱵᱟᱝᱠᱷᱟᱱ ᱫᱟᱜ ᱵᱟᱝᱠᱷᱟᱱ ᱢᱟ ᱦᱟᱸᱜ ᱵᱟᱵᱚᱱ ᱨᱚᱦᱚᱭ ᱫᱟᱲᱮᱭᱟᱜ ᱜᱮᱭᱟ ᱦᱩᱲᱩ ᱠᱚ᱾ ᱟᱨ ᱪᱮᱫᱟᱜ ᱥᱮ ᱪᱟᱥ ᱪᱮᱛᱟᱱ ᱨᱮ ᱱᱤᱨᱵᱷᱚᱨ ᱦᱚᱲ ᱠᱟᱱᱟ ᱵᱚᱱ᱾ ᱟᱨ ᱜᱟᱹᱪᱷᱤ ᱠᱚᱦᱚᱸ ᱢᱚᱴᱟᱢᱩᱴᱤ ᱦᱟᱨᱟ ᱵᱟᱲᱟᱭᱮᱱ ᱛᱟᱞᱮᱭᱟ᱾ ᱯᱟᱥᱮᱡ ᱢᱤᱫ ᱦᱟᱯᱛᱟ ᱜᱟᱱ ᱛᱟᱭᱚᱢ ᱢᱟᱱᱮ ᱨᱚᱦᱚᱭ ᱢᱟᱱᱮᱜᱼᱟ᱾
ᱩᱸ᱾
ᱪᱮᱫ ᱞᱮᱠᱟ ᱜᱟᱹᱪᱷᱤ ᱠᱚᱯᱮ ᱛᱤᱱᱟᱹᱜ ᱜᱟᱱ ᱦᱟᱨᱟ ᱵᱟᱲᱟᱣᱟᱱ ᱛᱟᱯᱮᱭᱟ ᱥᱮ ᱟᱯᱷᱚᱨ ᱵᱟᱲᱟ ᱠᱟᱫᱟ ᱯᱮ ᱥᱮ ᱵᱟᱝ?
ᱦᱩᱸ ᱫᱟᱹᱨᱤ ᱠᱟᱱᱟ ᱟᱞᱮᱭᱟᱜ᱾ ᱦᱚ ᱨᱚᱦᱚᱭ ᱡᱩᱛ ᱟᱠᱟᱱᱟ ᱟᱫᱚ ᱟᱞᱮ ᱥᱮᱫ ᱫᱚ ᱠᱷᱮᱛ ᱨᱮ ᱫᱟᱜ ᱟᱹᱣᱨᱤ ᱯᱮᱨᱮᱡᱚᱜᱼᱟ᱾
ᱟᱪᱪᱷᱟ ᱟᱪᱪᱷᱟ ᱴᱷᱤᱠ ᱜᱮᱭᱟ᱾ ᱢᱟ ᱚᱱᱮ ᱠᱚ ᱢᱮᱱᱟᱜ, ᱟ ᱥᱤᱭᱟᱠᱚ ᱥᱤᱜ-ᱟ᱾ ᱥᱟᱨ ᱠᱚ ᱞᱚᱦᱚᱫ ᱵᱟᱲᱟ ᱠᱟᱜ ᱯᱮ ᱪᱮᱫᱟᱜ ᱥᱮ ᱚᱱᱮᱠᱚ ᱢᱮᱱᱟ ᱛᱤᱱ ᱥᱚᱢᱚᱭ ᱫᱟᱜᱟ ᱡᱟᱛᱮ ᱡᱮᱢᱚᱱ ᱥᱚᱢᱚᱭ ᱨᱮᱯᱮ ᱤᱭᱟᱹ ᱫᱟᱲᱤᱜ᱾
ᱦᱩᱸ᱾
ᱢᱤᱫᱚᱢ ᱠᱟᱛᱮᱜ ᱫᱚ ᱥᱤᱭᱟ ᱟᱠᱟᱱ ᱜᱮᱭᱟ᱾
ᱟᱪᱪᱷᱟ ᱟᱪᱪᱷᱟ ᱴᱷᱤᱠ ᱜᱮᱭᱟ᱾ ᱢᱟ ᱛᱚ ᱫᱟᱜ ᱛᱟᱺᱜᱤ ᱨᱮᱜᱮ ᱛᱟᱦᱮᱱ ᱯᱮ᱾
ᱛᱟᱺᱜᱤ ᱨᱮᱜᱮ ᱢᱮᱱᱟᱜᱼᱟ᱾ ᱟᱞᱮ ᱥᱮᱫ ᱫᱚ ᱰᱮᱢ ᱢᱮᱱᱟᱜᱼᱟ᱾ ᱟᱹᱰᱤ ᱡᱟᱹᱥᱛᱤ ᱫᱟᱜ ᱯᱮᱨᱮᱡᱚᱜ ᱛᱟᱦᱮᱱᱟ ᱟᱫᱚ ᱱᱮᱛᱟᱨ ᱞᱮ ᱨᱚᱦᱚᱭ ᱦᱚᱫᱟ ᱛᱚᱻ ᱞᱟᱦᱟᱨᱮ ᱵᱤᱞᱤᱜ ᱛᱟᱞᱮᱭᱟ ᱟᱨ ᱵᱟᱠᱷᱷᱟᱡ ᱫᱚ ᱰᱩᱵᱩᱡᱚᱜᱼᱟ᱾
ᱟᱻᱪᱷᱟ ᱪᱷᱟ ᱪᱷᱟ ᱩᱸ ᱚᱱᱠᱟ ᱠᱟᱱᱟ ᱠᱟᱛᱷᱟ᱾
ᱦᱩᱸ᱾
ᱢᱟ ᱪᱮᱫ ᱞᱮᱠᱟ ᱢᱟᱱᱮ ᱢᱚᱡᱚᱜᱼᱟ ᱟᱨ ᱟᱯᱮ ᱢᱟᱯᱮ ᱵᱟᱰᱟᱭ ᱜᱮᱭᱟ ᱛᱤᱱ ᱥᱚᱢᱚᱭ ᱨᱚᱦᱚᱭ ᱞᱮᱠᱷᱟᱱ ᱢᱟᱱᱮ ᱪᱮᱫ ᱞᱮᱠᱟ ᱢᱚᱡᱽ ᱦᱩᱭᱩᱜ ᱠᱟᱱᱟ? ᱛᱚ ᱚᱱᱟ ᱚᱱᱤᱡᱟᱹᱭ ᱜᱮ ᱦᱟᱸᱜ ᱪᱮᱠᱟᱭ ᱯᱮ᱾
ᱚᱱᱟ ᱞᱟᱹᱜᱤᱫ ᱜᱮ ᱞᱟᱦᱟᱨᱮ ᱟᱯᱷᱚᱨ ᱦᱩᱭ ᱠᱟᱱᱟ ᱟᱫᱚ ᱱᱚᱜᱼᱚᱭ ᱫᱟᱜ ᱛᱟᱺᱜᱤ ᱛᱮᱜᱮ ᱵᱟᱝ ᱦᱚᱭ ᱦᱩᱭ ᱠᱟᱱᱟ᱾
ᱟᱪᱪᱷᱟ ᱟᱪᱪᱷᱟ ᱟᱨ ᱚᱱᱛᱮ ᱱᱤᱛ ᱢᱟ ᱟᱵᱚᱣᱟᱜ ᱦᱩᱞ ᱢᱟᱦᱟ ᱦᱤᱡᱩᱜ ᱠᱟᱱ ᱜᱮ ᱦᱟᱸᱜ᱾ ᱟᱨ ᱠᱚᱭᱮᱠᱴᱟ ᱫᱤᱱ ᱛᱟᱭᱚᱢ ᱚᱠᱟᱴᱟᱜ ᱢᱟᱱᱮ ᱛᱤᱨᱤᱥ ᱡᱩᱱ ᱦᱤᱞᱟᱹᱜ᱾ ᱦᱩᱞ ᱢᱟᱦᱟ ᱟᱯᱮᱥᱮᱫ ᱪᱮᱫ ᱞᱮᱠᱟ ᱦᱩᱭ ᱵᱟᱲᱟᱜᱼᱟ? ᱛᱷᱚᱲᱟ ᱠᱟᱹᱴᱤᱡ ᱵᱮᱱ ᱞᱟᱹᱭ ᱞᱮᱠᱷᱟᱱ ᱡᱩᱛ ᱠᱚᱜᱼᱟ᱾
ᱦᱩᱞ ᱢᱟᱦᱟ ᱫᱚᱻ ᱟᱞᱮ ᱥᱩᱨ ᱧᱚᱜ ᱛᱮᱫᱚᱻ ᱩᱱᱟᱹᱜ ᱫᱚ ᱵᱟᱠᱚ ᱡᱟᱣᱨᱟᱜ ᱛᱟᱦᱮᱱᱟ᱾ ᱥᱟᱺᱜᱤᱧ ᱧᱚᱜ ᱨᱮ ᱢᱮᱱᱟᱜᱼᱟ᱾ ᱚᱱᱟ ᱠᱚᱨᱮ ᱫᱚ ᱠᱤᱪᱷᱩ ᱢᱚᱸᱡᱽ ᱜᱮᱠᱚ ᱦᱩᱭᱩᱜ ᱛᱟᱦᱮᱱᱟ᱾ ᱵᱚᱞᱮ ᱢᱚᱸᱡᱽ ᱜᱮᱠᱚ ᱢᱟᱱᱟᱣ ᱟᱞᱮ ᱥᱩᱨ ᱥᱩᱨ ᱧᱚᱜ ᱨᱮᱫᱚ ᱩᱱᱟᱹᱜ ᱰᱷᱮᱨ ᱫᱚ ᱵᱟᱠᱚ ᱢᱟᱱᱟᱣ ᱛᱟᱦᱮᱱᱟ᱾ ᱥᱟᱺᱜᱤᱧ ᱥᱟᱺᱜᱤᱧ ᱠᱚ ᱪᱟᱞᱟᱜ ᱛᱟᱦᱮᱸᱱᱟ᱾ ᱢᱟᱱᱟᱣ ᱠᱚ ᱢᱟᱱᱟᱣ ᱫᱚ ᱯᱩᱡᱟᱹ ᱛᱮᱫ ᱦᱩᱭ ᱵᱟᱲᱟᱜ ᱛᱟᱦᱮᱱᱟ᱾
ᱦᱮᱸ᱾ ᱟᱞᱮ ᱥᱮᱫ ᱦᱚᱸ ᱢᱟᱱᱮ ᱢᱟᱱᱮ ᱞᱟᱦᱟ ᱛᱮᱫᱚ ᱟᱻ ᱢᱟᱱᱮ ᱢᱤᱫᱴᱮᱱ ᱡᱟᱜᱟ ᱨᱮᱜᱮ ᱦᱩᱭᱩᱜ ᱠᱟᱱ ᱛᱟᱦᱮᱱᱟ᱾ ᱢᱟᱱᱮᱻ ᱟᱹᱰᱤ ᱞᱟᱹᱴᱩ ᱜᱮ ᱦᱩᱭᱩᱜ ᱠᱟᱱ ᱛᱟᱦᱮᱱᱟ ᱟᱨ ᱥᱟᱨᱟ ᱡᱟᱜᱟ ᱨᱮᱱ ᱦᱚᱲ ᱠᱚ ᱦᱤᱡᱩᱜ ᱠᱟᱱ ᱛᱟᱦᱮᱱᱟ᱾ ᱢᱟᱱᱮ ᱵᱩᱡᱷᱟᱹᱣ ᱵᱮᱱ ᱥᱟᱨᱟ ᱟᱥᱟᱢ ᱨᱮᱱ ᱦᱚᱲ ᱜᱮᱠᱚ ᱦᱤᱡᱩᱜ ᱠᱟᱱ ᱛᱟᱦᱮᱱᱟ᱾ ᱮᱢᱚᱱᱠᱤ ᱵᱮᱝᱜᱚᱞ ᱠᱚ ᱥᱮᱱ ᱦᱚᱸ ᱦᱚᱲ ᱠᱚ ᱦᱤᱡᱩᱜ ᱠᱟᱱ ᱛᱟᱦᱮᱱᱟ ᱛᱚᱵᱮ
ᱦᱮᱸ
ᱱᱮᱛᱟᱨ ᱫᱚ ᱢᱟᱱᱮ ᱚᱱᱠᱟᱜᱮ ᱢᱟᱱᱮ ᱤᱭᱟᱹ ᱟᱭᱢᱟ ᱡᱟᱭᱜᱟ ᱨᱮᱠᱚ ᱦᱩᱭ ᱵᱟᱲᱟ ᱦᱚᱪᱚᱭᱮᱫ ᱠᱟᱱ ᱠᱷᱟᱹᱛᱤᱨ ᱛᱮ ᱢᱟᱱᱮ ᱠᱚ ᱠᱚᱢᱟᱣ ᱦᱚᱲ ᱦᱚᱸ ᱛᱚᱵᱮ ᱟᱹᱞᱤᱧ ᱫᱚ ᱱᱤᱭᱟᱹ ᱜᱮᱞᱤᱧ ᱢᱮᱱᱟ ᱡᱮ ᱦᱮᱸ ᱟᱹᱞᱤᱧ ᱫᱚ ᱱᱤᱭᱟᱹ ᱜᱮᱞᱤᱧ ᱢᱮᱱᱟ ᱢᱟᱱᱮ ᱟᱭᱢᱟ ᱡᱟᱭᱜᱟ ᱨᱮ ᱦᱩᱭ ᱦᱚᱪᱚ ᱞᱮᱠᱷᱟᱡ ᱢᱤᱫᱴᱮᱱ ᱪᱮᱫ ᱪᱚᱝ ᱞᱚᱥ ᱦᱩᱭᱩᱜᱼᱟ ᱢᱟᱱᱮ ᱤᱭᱟᱹ ᱟᱵᱚᱨᱮᱱ ᱦᱚᱭᱛᱳ ᱚᱠᱚᱭ ᱠᱚᱪᱚᱝ ᱢᱟᱨᱟᱝ ᱯᱮᱲᱟ ᱵᱚᱱ ᱱᱮᱣᱛᱟ ᱵᱟᱲᱟ ᱠᱚᱣᱟ ᱛᱚᱵᱮ ᱩᱱᱠᱩ ᱦᱚᱭᱛᱚ ᱴᱟᱭᱤᱢ ᱵᱟᱠᱚ ᱢᱮᱠᱟᱯ ᱫᱟᱲᱮᱭᱟᱜᱼᱟ ᱟᱠᱚᱣᱟᱜ ᱵᱷᱟᱥᱚᱱ ᱮᱢ ᱞᱟᱹᱜᱤᱫ ᱛᱤᱱᱟᱹᱜ ᱜᱟᱱᱮ ᱥᱟᱯᱳᱥ ᱢᱤᱫᱴᱮᱡ ᱦᱩᱞ ᱴᱟᱺᱰᱤ ᱨᱮ ᱛᱤᱱᱟᱹᱜ ᱜᱟᱱ ᱟᱭᱟᱜ ᱵᱷᱟᱥᱚᱱᱮ ᱮᱢᱟ ᱟᱨ ᱢᱤᱫᱴᱮᱱ ᱦᱩᱞ ᱴᱟᱺᱰᱤ ᱨᱮ ᱟᱭᱟᱜ ᱛᱤᱱᱟ. ᱜ ᱜᱟᱱ ᱵᱷᱟᱥᱚᱱᱮ ᱮᱢᱟ ᱛᱚᱵᱮ ᱠᱚᱢᱚᱜ ᱟ ᱢᱟᱱᱮ ᱯᱩᱨᱟᱹ ᱯᱩᱨᱤ ᱵᱷᱟᱥᱚᱱ ᱵᱟᱭ ᱮᱢ ᱫᱟᱲᱮᱭᱟᱜᱼᱟ ᱛᱚᱵᱮ ᱟᱹᱞᱤᱧ ᱫᱚ ᱚᱱᱟ ᱠᱷᱟᱹᱛᱤᱨ ᱛᱮ ᱪᱮᱫ ᱞᱤᱧ ᱦᱮᱸ ᱟᱹᱞᱤᱧ ᱫᱚ ᱚᱱᱟ ᱠᱷᱟᱹᱛᱤᱨ ᱛᱮ ᱪᱮᱫ ᱞᱤᱧ ᱢᱮᱱᱟ ᱢᱟᱱᱮ ᱡᱚᱛᱚ ᱮᱞᱟᱠᱟ ᱢᱤᱞᱟᱹᱣ ᱠᱟᱛᱮᱜ ᱡᱩᱫᱤ ᱢᱤᱫᱴᱷᱮᱡ ᱡᱩᱫᱤ ᱦᱩᱭ ᱦᱚᱪᱚᱭᱟ ᱛᱚᱵᱮ ᱦᱮᱸ ᱚᱠᱚᱭᱴᱟᱜ ᱢᱟᱨᱟᱝ ᱯᱮᱲᱟ ᱱᱮᱶᱛᱟ ᱠᱟᱫᱮ ᱩᱱᱤ ᱦᱚᱸ ᱟᱭᱟᱜ ᱫᱟᱢᱟᱱᱟᱜ ᱠᱟᱛᱷᱟ ᱟᱸᱡᱚᱢᱚᱜ ᱞᱟᱹᱜᱤᱫ ᱛᱮ ᱢᱟᱱᱮ ᱟᱹᱰᱤ ᱜᱟᱱ ᱜᱮ ᱥᱚᱢᱚᱭ ᱮ ᱧᱟᱢ ᱫᱟ ᱟᱹᱞᱤᱧ ᱫᱚ ᱚᱱᱮ ᱚᱱᱟᱞᱤᱧ ᱢᱮᱱ ᱦᱚᱪᱚᱭ ᱫᱟ
ᱚᱱᱟ ᱦᱚᱸ ᱢᱚᱸᱡᱽ ᱠᱟᱛᱷᱟ
ᱟᱨ ᱦᱮᱜ ᱦᱮᱜ ᱛᱷᱚᱲᱟᱜᱟᱱ ᱢᱟᱱᱮ ᱟᱵᱚ ᱡᱮᱞᱮᱠᱟ ᱮ ᱡᱮᱞᱮᱠᱟ ᱵᱮᱱ ᱧᱮᱞ ᱠᱮᱭᱟ ᱵᱚᱨᱛᱚᱢᱟᱱ
ᱦᱩᱸ
ᱦᱩᱞ ᱴᱟᱺᱰᱤ ᱠᱚᱨᱮ ᱦᱚᱸ ᱥᱮ ᱦᱩᱞ ᱚᱱᱟ ᱢᱟᱱᱮ ᱢᱤᱴᱤᱝ ᱠᱚ ᱦᱩᱭ ᱵᱟᱲᱟ ᱠᱟᱛᱮᱫ ᱦᱚᱸ
ᱦᱩᱸ
ᱴᱟᱢᱟᱠ ᱡᱟᱭᱜᱟᱨ ᱨᱮ ᱚᱱᱠᱟᱜ ᱜᱮ ᱡᱤ ᱰᱤᱡᱮ ᱠᱚ ᱟᱹᱰᱤ ᱡᱟᱹᱥᱛᱤ ᱜᱮ ᱵᱮᱵᱚᱦᱟᱨᱚᱜ ᱠᱟᱱᱟ ᱛᱚ ᱱᱚᱣᱟ ᱵᱤᱥᱚᱭ ᱛᱮ ᱟᱵᱮᱱ ᱪᱮᱫ ᱵᱮᱱ ᱢᱮᱱ ᱠᱮᱭᱟ
ᱚᱱᱟ ᱫᱚ ᱵᱟᱹᱲᱤᱡ ᱡᱤᱱᱤᱥ ᱦᱩᱭᱩᱜ ᱠᱟᱱᱟ ᱪᱮᱫᱟᱜ ᱥᱮ ᱥᱮ ᱞᱟᱦᱟ ᱨᱮᱫᱚ ᱚᱱᱟ ᱠᱚᱫᱚ ᱵᱟᱝ ᱛᱟᱦᱮᱸ ᱠᱟᱱᱟ ᱡᱟᱵ ᱥᱤᱫᱩᱠᱟᱱᱩ ᱠᱤᱱ ᱮᱦᱚᱵ ᱞᱮᱫᱟ ᱦᱩᱞ ᱥᱚᱢᱚᱭ ᱩᱱ ᱦᱚᱵᱚ ᱱᱚᱣᱟ ᱠᱚᱫᱚ ᱵᱟᱝ ᱛᱟᱦᱮᱸ ᱠᱟᱱᱟ ᱥᱮ
ᱛᱚ ᱡᱟᱦᱟᱸ ᱥᱮᱫᱟᱭ ᱠᱷᱚᱡ ᱦᱮᱡ ᱟᱠᱟᱱᱟ ᱡᱟᱦᱟᱸ ᱧᱮᱞ ᱟ. ᱜᱩ ᱟᱠᱟᱱᱟ ᱚᱱᱟ ᱠᱚᱫᱚ ᱱᱤᱛᱚᱝ ᱫᱚ ᱦᱤᱲᱤᱧ ᱤᱫᱤᱜ ᱠᱟᱱᱟ ᱟᱫᱚ ᱚᱱᱟ ᱦᱤᱥᱟᱹᱵ ᱛᱮ ᱚᱱᱟ ᱫᱚ ᱵᱟᱝ ᱴᱷᱤᱠᱚᱜ ᱠᱟᱱᱟ ᱥᱮ ᱰᱤᱡᱮ ᱠᱚᱫᱚ
ᱦᱮᱸ ᱟᱪᱪᱷᱟ ᱟᱪᱪᱷᱟ ᱴᱷᱤᱠ ᱜᱮᱵᱮᱱ ᱢᱮᱱ ᱠᱮᱜᱼᱟ ᱟᱨ ᱪᱮᱫᱟᱜ ᱥᱮ ᱟᱵᱚᱣᱟᱜ ᱦᱚᱸ ᱢᱟᱱᱮ ᱚᱠᱟᱴᱟᱜ ᱢᱟᱱᱮ ᱰᱤᱡᱮ ᱦᱮᱡ ᱟᱠᱟᱱ ᱠᱷᱟᱹᱛᱤᱨ ᱛᱮᱦᱚᱸ ᱰᱤᱡᱮ ᱢᱟᱱᱮ ᱪᱮᱛᱟᱱ ᱠᱟᱱᱟ ᱛᱩᱢᱫᱟᱜ ᱴᱟᱢᱟᱠ ᱢᱟᱱᱮ ᱛᱷᱚᱲᱟ ᱢᱟᱱᱮ ᱞᱟᱛᱟᱨ ᱠᱟᱱ ᱛᱟᱵᱚᱱᱟ ᱛᱚ ᱵᱟᱹᱭ ᱵᱟᱹᱭᱛᱮ ᱚᱱᱠᱟᱛᱮ ᱢᱤᱫ ᱫᱤᱱ ᱦᱤᱞᱳᱜ ᱢᱟᱱᱮ ᱟᱫᱚᱜ ᱨᱮᱭᱟᱜ ᱥᱚᱢᱵᱷᱚᱵᱚᱱᱟ ᱢᱮᱱᱟᱜᱼᱟ
ᱦᱮᱸ ᱢᱮᱱᱟᱜᱼᱟ
ᱦᱮᱸ ᱚᱱᱟᱛᱮ ᱟᱹᱞᱤᱧ ᱫᱚᱞᱤᱧ ᱢᱮᱱᱫᱟ ᱥᱮ ᱟᱹᱞᱤᱧ ᱫᱚᱞᱤᱧ ᱦᱩᱫᱤᱥ ᱠᱟᱱᱟ ᱥᱮᱞᱤᱧ ᱢᱮᱱ ᱦᱚᱪᱚᱭᱮᱫᱟ ᱡᱮ ᱟᱵᱚᱣᱟᱜ ᱚᱠᱟᱴᱟᱜ ᱫᱚᱝ ᱞᱟᱜᱽᱲᱮ ᱮᱱᱮᱡ ᱥᱮᱨᱮᱧ ᱢᱮᱱᱟᱜᱼᱟ ᱰᱤᱡᱮ ᱡᱟᱭᱜᱟ ᱨᱮ ᱚᱱᱟ ᱡᱟᱛᱮᱵᱚᱱ ᱵᱚᱱ ᱢᱟᱱᱮ ᱟᱯᱱᱟᱨ ᱡᱚᱝ ᱢᱚᱡᱽ ᱟᱨ ᱥᱟᱶ ᱥᱟᱶᱛᱮ ᱦᱮᱸ ᱟᱵᱚᱣᱟᱜ ᱦᱚᱸ ᱛᱩᱢᱫᱟᱜ ᱴᱟᱢᱟᱠ ᱢᱮᱱᱟᱜᱼᱟ ᱚᱱᱟ ᱛᱮᱜᱮ ᱡᱟᱛᱮ ᱡᱮᱢᱚᱱ ᱵᱚᱱ ᱨᱟᱹᱥᱠᱟᱹᱜᱼᱟ ᱥᱚᱵᱽ ᱥᱚᱢᱚᱭ ᱟᱨ ᱚᱵᱚᱥᱥᱳᱭ ᱦᱩᱞ ᱢᱟᱦᱟ ᱦᱤᱞᱳᱜ ᱫᱚ ᱚᱵᱚᱥᱳ ᱩᱱᱟᱹᱜ ᱤᱭᱟᱹ ᱫᱚ ᱦᱟᱸᱜ ᱮᱠᱪᱩᱭᱮᱞᱤ ᱨᱟᱹᱥᱠᱟᱹ ᱨᱮᱭᱟᱜ ᱫᱤᱱ ᱫᱚ ᱵᱟᱝ ᱠᱟᱱ ᱛᱟᱵᱚᱱᱟ ᱟᱨ ᱟᱨ ᱟᱵᱚᱣᱟᱜ ᱨᱟᱹᱥᱠᱟᱹ ᱫᱤᱱ ᱦᱚᱸ ᱮᱴᱟᱜ ᱢᱮᱱᱟᱜ ᱜᱮᱭᱟ ᱦᱟᱸᱜ ᱟᱨ ᱦᱩᱞ ᱢᱟᱦᱟ ᱦᱤᱞᱳᱜ ᱢᱟ ᱟᱵᱚᱣᱟᱜ ᱢᱤᱫ ᱢᱤᱫᱴᱮᱱ ᱫᱩᱠ ᱞᱮᱠᱟᱱᱟᱜ ᱫᱤᱱ ᱠᱟᱱ ᱛᱟᱵᱚᱱᱟ ᱛᱚ ᱩᱱᱦᱤᱞᱳ ᱫᱚ ᱡᱟᱛᱮ ᱡᱮᱢᱚᱱ ᱢᱟᱱᱮ ᱚᱠᱚᱭ ᱦᱚᱸ ᱡᱚᱛᱚ ᱡᱮᱢᱚᱱ ᱵᱟᱵᱚᱱ ᱨᱟᱹᱥᱠᱟᱹ ᱢᱟ ᱟᱨ ᱨᱟᱹᱥᱠᱟᱹ ᱞᱮᱠᱟᱱᱟᱜ ᱫᱤᱱ ᱦᱤᱥᱟᱹᱵ ᱛᱮᱦᱚᱸ ᱵᱚᱞᱮ ᱵᱟᱵᱚᱱ ᱦᱩᱫᱤᱥ ᱢᱟ᱾
ᱵᱟᱝ ᱠᱟᱱᱟ᱾ ᱮᱱᱦᱤᱞᱳᱜ ᱫᱚ ᱟᱜ ᱠᱚ ᱛᱟᱲᱣᱟᱲᱤ ᱠᱷᱟᱹᱯᱤ ᱮᱟᱱᱛᱮ ᱥᱟᱱᱟᱢ ᱦᱚᱲ ᱡᱟᱨᱣᱟᱜ ᱞᱟᱹᱠᱛᱤ ᱠᱟᱱᱟ᱾
ᱦᱩᱸ ᱴᱷᱤᱠ᱾ ᱟᱨ ᱢᱤᱫᱴᱮᱱ ᱠᱟᱛᱷᱟ ᱟᱵᱚᱣᱟᱜ ᱢᱟᱱᱮ ᱟᱵᱩᱣᱟᱜ ᱡᱟᱹᱛ ᱛᱟᱞᱟᱨᱮ ᱢᱟᱱᱮ ᱟᱭᱢᱟ ᱜᱮ ᱯᱟᱹᱨᱤᱥ ᱢᱮᱱᱟᱜ ᱛᱟᱵᱚᱱᱟ ᱦᱟᱜ
ᱦᱮᱸ
ᱴᱤ ᱜᱟᱱ ᱪᱟᱞᱤ ᱟᱫᱚ ᱱᱚᱣᱟ ᱯᱟᱹᱨᱤᱥ ᱵᱤᱥᱚᱭ ᱛᱮ ᱡᱟᱦᱟᱱᱟᱜ ᱵᱮᱱ ᱞᱟᱹᱭᱟ ᱪᱮᱫᱟ ᱱᱚᱣᱟ ᱯᱟᱹᱨᱤᱥ ᱠᱚᱵᱮᱱ ᱞᱟᱹᱭ ᱟᱸᱡᱚᱢ ᱛᱷᱚᱲᱟ ᱜᱟᱱ ᱠᱟᱹᱴᱤᱡ
ᱱᱤᱭᱟᱹ ᱠᱚ ᱯᱟᱹᱨᱤᱥ ᱵᱟᱨᱮ ᱛᱮ
ᱦᱮᱸ
ᱱᱤᱭᱟᱹ ᱠᱚ ᱯᱟᱹᱨᱤᱥ ᱵᱟᱨᱮ ᱛᱮ
ᱦᱮᱸ ᱟᱵᱚ ᱥᱟᱱᱛᱟᱞ ᱡᱟᱹᱛᱟᱹ ᱯᱟᱹᱨᱤᱥ ᱵᱟᱨᱮᱛᱮ ᱢᱟᱱᱮ ᱞᱟᱹᱭ ᱟᱸᱡᱚᱢ ᱵᱮᱱ ᱪᱮᱫ ᱪᱮᱫ ᱯᱟᱹᱨᱤᱥ ᱢᱮᱱᱟᱜ ᱵᱟᱹᱱᱩᱜᱼᱟ᱾
ᱟᱪᱪᱷᱟ ᱢᱟᱨᱰᱤ ᱥᱚᱨᱮᱱ ᱠᱤᱥᱠᱩ ᱦᱮᱢᱵᱨᱚᱢ ᱴᱩᱰᱩ ᱪᱚᱬᱮ
ᱦᱮᱸ
ᱢᱩᱨᱢᱩ
ᱦᱮᱸ
ᱟᱨ ᱪᱮᱫ ᱠᱚ
ᱵᱮᱥ ᱦᱮᱸ ᱵᱮᱥ ᱦᱮᱸ
ᱟᱨ ᱪᱮᱫ ᱠᱚ ᱢᱮᱱᱟ ᱯᱟᱹᱣᱨᱤᱭᱟ
ᱦᱮᱸ ᱦᱮᱸ ᱯᱳᱣᱨᱤᱭᱟ ᱜᱮ
ᱦᱮᱸ ᱟᱨ ᱢᱤᱫᱴᱮᱱ ᱢᱮᱱᱟᱜ ᱠᱚᱣᱟ ᱰᱚᱴᱠᱟ
ᱦᱮᱸ ᱦᱮᱸ
ᱟᱨ ᱢᱤᱫᱴᱮᱡ ᱪᱤᱞᱤ ᱵᱟᱞᱤᱧ ᱢᱮᱱᱮ ᱠᱟᱱᱟ
ᱥᱚᱨᱮᱱ ᱵᱮᱱ ᱞᱟᱹᱭ ᱠᱮᱫᱟ
ᱦᱮᱸ
ᱤᱱᱟ ᱠᱟᱛᱮ ᱧᱩᱸ ᱵᱟᱵᱮᱱ ᱫᱤᱥᱟᱹᱭ ᱫᱟ ᱥᱮ?
ᱦᱮᱸ ᱢᱤᱫᱴᱮᱱ ᱵᱟᱹᱞᱤᱧ ᱫᱤᱥᱟᱹᱭᱮ ᱠᱟᱱᱟ ᱚᱠᱚᱭᱴᱟᱜ ᱵᱟᱹᱞᱤᱧ ᱧᱩᱢ ᱛᱤᱭᱳᱜ ᱠᱟᱫᱮᱭᱟ᱾
ᱟᱪᱪᱷᱟ ᱴᱷᱤᱠ ᱜᱮᱭᱟ ᱛᱤᱱᱟᱹᱜ ᱜᱟᱱ ᱵᱮᱱ ᱢᱮᱱ ᱠᱮᱫᱟ ᱟᱭᱢᱟ ᱥᱟᱨᱦᱟᱣ ᱞᱟᱹᱭ ᱟᱸᱡᱚᱢᱟᱫ ᱞᱤᱧᱟ ᱵᱮᱱ᱾
ᱦᱮᱸ ᱢᱚᱛᱞᱚᱵ ᱢᱤᱫᱴᱮᱱ ᱵᱟᱹᱞᱤᱧ ᱵᱩᱡ ᱫᱟᱲᱮᱭᱟᱜ ᱠᱟᱱᱟ ᱚᱠᱚᱭᱴᱟᱜ ᱞᱤᱧ
ᱦᱮᱸ ᱢᱟ ᱟᱨᱦᱚᱸ ᱚᱱᱮ ᱚᱱᱠᱟᱜᱮ ᱦᱚᱭᱛᱳ ᱧᱟᱯᱟᱢᱚᱜ ᱜᱮᱭᱟᱞᱟᱝ ᱦᱟᱸᱜ ᱛᱚ ᱚᱸᱰᱮ ᱦᱟᱸᱜ ᱞᱟᱹᱭ ᱞᱟᱹᱭ ᱟᱸᱡᱚᱢ ᱞᱟᱝ ᱵᱮᱱ ᱦᱟᱸᱜ
ᱴᱷᱤᱠ ᱜᱮᱭᱟ᱾
ᱟᱫᱚ ᱟᱨ ᱦᱚᱞᱟ ᱦᱚᱸ ᱚᱢᱵᱵᱟᱹᱥᱤ ᱦᱚᱭᱛᱳ ᱪᱟᱞᱟᱣ ᱵᱟᱲᱟᱭᱮᱱᱟ
ᱦᱮᱸ
ᱛᱚ ᱚᱢᱵᱳᱵᱟᱹᱥᱤ ᱵᱤᱥᱚᱭ ᱛᱮ ᱟᱵᱮᱱ ᱡᱟᱦᱟᱱᱟᱜ ᱵᱮᱱ ᱢᱮᱱ ᱞᱮᱠᱷᱟᱱ ᱡᱩᱛ ᱠᱚᱜᱼᱼᱟ ᱛᱷᱚᱲᱟ ᱜᱟᱱ?
ᱵᱷᱟᱨᱚᱛᱤ ᱵᱟᱨᱮ ᱛ ᱫᱚ ᱢᱚᱛᱞᱚᱵ ᱮᱱᱦᱤᱞᱳᱜ ᱫᱚ ᱢᱮᱱ ᱛᱟᱦᱮᱱᱟᱠᱚ ᱰᱟᱝᱨᱟ ᱠᱚ ᱵᱟᱠᱚ ᱡᱚᱲᱟᱣ ᱠᱚ ᱛᱟᱦᱮᱱᱟ ᱱᱟᱦᱮᱞ ᱠᱚ ᱢᱚᱛᱞᱚᱵ ᱦᱟᱥᱟ ᱨᱮᱱᱟᱝ ᱫᱚ ᱠᱳᱱᱳ
ᱦᱮᱸ ᱟᱪᱪᱷᱟ, ᱟᱪᱪᱷᱟ ᱴᱷᱤᱠᱜᱮᱭᱟ ᱴᱷᱤᱠ ᱜᱮᱵᱮᱱ ᱢᱮᱱ ᱠᱮᱫᱟ᱾ ᱟᱨ ᱟᱹᱞᱤᱧ ᱫᱚ ᱚᱵᱚᱥᱚᱭ
ᱟᱪᱪᱷᱟ, ᱟᱪᱪᱷᱟ ᱦᱩᱸ᱾ ᱟᱨ ᱥᱟᱶᱛᱮ ᱢᱟᱱᱮ ᱟᱹᱞᱤᱧ ᱴᱷᱮᱱ ᱦᱚᱸ ᱢᱤᱫᱴᱮᱱ ᱪᱮᱪᱚᱝ ᱠᱩᱠᱞᱤ ᱵᱮᱱ ᱫᱚᱦᱚ ᱫᱟᱲᱮᱭᱟᱜᱼᱟ᱾ ᱚᱠᱟ ᱚᱠᱟ ᱵᱤᱥᱚᱭ ᱛᱮ ᱟᱵᱮᱱ ᱵᱟᱰᱟᱭ ᱥᱟᱱᱟ ᱟᱠᱟᱟᱜ ᱵᱤᱱᱟ ᱥᱮ ᱟᱸᱡᱚᱢ ᱥᱟᱱᱟ ᱟᱠᱟᱫ ᱵᱤᱱᱟ ᱚ ᱟᱨ ᱟᱵᱮᱱ ᱴᱷᱮᱱ ᱛᱷᱚᱲᱟ ᱴᱟᱣᱟᱨᱮ ᱰᱤᱥᱴᱟᱵᱽ ᱧᱚᱜ ᱮ ᱦᱟᱸᱜ ᱛᱷᱚᱲᱟ ᱜᱟᱱ ᱢᱚᱡᱽ ᱧᱚᱜ ᱡᱟᱭᱜᱟ ᱨᱮ ᱦᱟᱸᱜ ᱪᱟᱞᱟᱜ ᱵᱮᱱ ᱦ
ᱥᱮᱫ ᱦᱚᱸ ᱛᱷᱚᱲᱟ ᱰᱤᱥᱴᱟᱵᱽ ᱜᱮ ᱛᱟᱦᱮᱱᱟ ᱵᱟᱵᱮᱱ ᱟᱸᱡᱚᱢ ᱧᱟᱢ ᱮᱫᱟ᱾